ᱡᱚᱦᱟᱨ ᱜᱮ ᱜᱚᱢᱠᱮ ᱡᱚᱦᱟᱨ ᱜᱮ ᱪᱮᱫ ᱠᱚᱢ ᱪᱤᱠᱟᱹ ᱵᱟᱲᱟᱭᱮᱜ-ᱟ
ᱦᱚᱜ-ᱚᱭ ᱫᱩᱲᱩᱰ ᱵᱟᱲ ᱦᱩᱭ ᱠᱟᱱᱟ ᱛᱟᱯᱚᱨᱮ ᱪᱮᱠ ᱠᱚᱯᱮ ᱪᱮᱠᱟ ᱵᱟᱨᱟ
ᱦᱚᱜ-ᱚᱭ ᱚᱲᱟᱜ ᱠᱚᱨᱮ ᱜᱮ ᱱᱚᱜ-ᱚᱭ ᱚᱲᱟᱜ ᱥᱮᱫ ᱨᱮᱜᱮ ᱢᱮᱱᱟᱜ ᱠᱟᱫᱤᱧᱟ ᱛᱟᱯᱚᱨ ᱱᱟᱯᱟᱭ ᱜᱮᱛᱚ
ᱱᱟᱯᱟᱭ ᱛᱮ ᱱᱤᱭᱟᱹ
ᱡᱚᱢ ᱵᱟᱲᱟ ᱠᱚᱫᱚ ᱦᱩᱭ ᱱᱟᱥᱮ
ᱚᱱᱠᱚ ᱥᱤᱛᱩᱝ ᱞᱚᱞᱚ ᱪᱮᱫ ᱞᱮᱠᱟ ᱱᱤᱛᱚᱜ ᱚᱱᱛᱮ?
ᱱᱤᱛᱚᱜ ᱫᱚ ᱟᱹᱭᱩᱵ ᱟᱠᱟᱱᱟ ᱥᱤᱧ ᱵᱮᱲᱟ ᱢᱟᱛᱚ ᱥᱤᱛᱩᱝ ᱜᱚᱨᱚᱢ ᱵᱟᱱᱟᱨ ᱜᱮ ᱟᱹᱰᱤ ᱡᱟᱹᱥᱛᱤ ᱵᱩᱡᱷᱟᱹᱜ ᱠᱟᱱᱟ ᱾ ᱟᱯᱮ ᱥᱮᱫ ᱫᱚ ᱚᱠᱟ ᱞᱮᱠᱟ?
ᱱᱚᱛᱮ ᱚᱱᱠᱟ ᱟᱹᱰᱤ ᱡᱩᱨ ᱟᱫᱚ ᱱᱤᱛᱚᱜ ᱦᱚᱸ ᱚᱱᱮ ᱯᱷᱟᱠ ᱥᱮᱫ ᱨᱮ ᱠᱟᱴᱤᱡ ᱟᱭᱩᱵ ᱵᱮᱲᱟ ᱦᱚᱭ ᱦᱚᱭ ᱵᱟᱲᱟ ᱨᱮ ᱵᱷᱟᱞᱮ ᱵᱩᱡᱷᱟᱜ - ᱟ ᱾ ᱚᱲᱟᱜ ᱨᱮ ᱟᱫᱚ ᱯᱟᱝᱠᱷᱟ ᱪᱟᱞᱟᱜ ᱠᱟᱱ ᱨᱮᱦᱚᱸ ᱟᱫᱚ ᱞᱚᱞᱚ ᱦᱚᱭ ᱮᱢᱟᱢ ᱟᱫᱚ ᱛᱤᱱᱟᱹᱜ ᱫᱚ ᱡᱩᱫᱢ ᱵᱩᱡᱷᱟᱹᱣᱟ ᱾
ᱧᱤᱫᱟᱹ ᱵᱟᱝᱠᱷᱟᱱ ᱫᱚ ᱨᱮᱭᱟᱲ ᱠᱚᱫᱚ ᱵᱟᱝ ᱵᱩᱡᱷᱟᱹᱜ-ᱟ
ᱪᱮᱫ ᱪᱮᱛᱟᱱ ᱨᱮ ᱠᱟᱹᱴᱤᱡ ᱞᱟᱝ ᱜᱟᱞᱚᱪᱟ?
ᱦᱮᱸ ᱮᱢᱱᱤ ᱱᱚᱨᱢᱟᱞᱤ ᱜᱮ ᱾ ᱛᱟᱯᱚᱨᱮ ᱱᱚᱣᱟ ᱦᱩᱞ ᱢᱟᱦᱟ ᱠᱚ ᱦᱤᱡᱩᱜ ᱠᱟᱱᱟ ᱾ ᱟᱯᱮ ᱚᱱᱛᱮ ᱫᱚ ᱪᱮᱫ ᱞᱮᱠᱟ ᱯᱮ ᱢᱟᱱᱟᱣ?
ᱟᱞᱮ ᱡᱟᱦᱟᱸ ᱦᱩᱞ ᱢᱟᱦᱟ ᱢᱟᱱᱟᱣ ᱫᱚ ᱞᱟᱦᱟ ᱞᱟᱦᱟ ᱟᱞᱟᱣ ᱦᱩᱭ ᱠᱚᱜ ᱛᱟᱦᱮᱸᱫ.. ᱮ... ᱟᱭ ᱮᱢ ᱦᱮᱸ ᱯᱚᱛᱤ ᱢᱩᱞᱩᱜ ᱨᱮ ᱦᱩᱭᱩᱜ ᱛᱟᱦᱮᱸᱫ ᱢᱟᱱᱮ ᱢᱟᱨᱟᱝ ᱧᱚᱜ ᱢᱟᱨᱟᱝ ᱞᱮᱠᱟ ᱟᱨᱠᱤ ᱩᱱ ᱫᱚ ᱱᱚᱣᱟ ᱴᱚᱞᱟ ᱠᱚᱨᱮ ᱵᱟ ᱟᱹᱛᱩ ᱠᱷᱚ ᱫᱚ ᱵᱟᱠᱚ ᱢᱟᱱᱟᱣ ᱠᱮᱫᱟᱭ᱾
ᱵ
ᱵᱞᱚᱠ ᱦᱩᱭ ᱠᱚ ᱢᱟᱨᱟᱝ ᱥᱟᱹᱦᱤᱡ ᱮ ᱦᱩᱭ ᱠᱚᱜ ᱟᱹᱰᱤ ᱡᱟᱹᱥᱛᱤ ᱦᱚᱲ ᱠᱚ ᱟᱞᱮ ᱢᱟᱱᱮ ᱟᱴ ᱡᱟᱹᱥᱛᱤ ᱦᱚᱲ ᱠᱚ ᱫᱚ ᱦᱩᱭᱩᱜ ᱠᱟᱱᱟ
ᱛᱟᱲ ᱠᱟᱱᱟ ᱠᱤᱱ ᱛᱚ ᱵᱷᱟᱨᱚᱛ ᱫᱤᱥᱚᱢ ᱵᱟᱜᱤᱭᱟᱹ ᱞᱟᱜᱤᱫ ᱧᱤᱫᱟᱹ ᱡᱚᱜᱷᱚᱱᱟᱜ ᱫᱟᱜ ᱢᱳᱱᱮ ᱦᱚᱭ ᱞᱟᱹᱲᱦᱟᱭᱟᱜᱼᱟ ᱩᱱᱠᱤᱱ ᱠᱚ ᱜᱚᱡ ᱠᱟᱜ ᱠᱤᱱ ᱛᱮ᱾ ᱟᱵᱚ ᱫᱩᱜᱽ ᱨᱮ ᱢᱮᱱᱟᱜ ᱵᱚᱱᱟ ᱚᱱᱟ ᱠᱷᱟᱹᱛᱤᱨ ᱛᱮ ᱯᱨᱚᱛᱛᱮᱠ ᱟᱹᱛᱩ ᱨᱮᱜᱮ ᱱᱩᱠᱤᱱᱟᱜ ᱡᱷᱚᱛᱚ
ᱜᱚᱝᱠᱮ ᱱᱮᱴᱣᱟ. ᱨᱠ ᱰᱤᱥᱴᱟᱵ ᱮᱫ ᱛᱟᱢᱟᱭ ᱾
ᱵᱚᱸᱜᱟ ᱦᱩᱭᱩᱜ ᱟ
ᱟᱫᱚ ᱚᱱᱛᱮ ᱫᱚ
ᱟᱞᱮ ᱱᱚᱛᱮ ᱫᱚ ᱟᱞᱮ ᱥᱮᱱ ᱢᱟᱱᱟᱣ
ᱦᱟ. ᱞᱚ᱾